ᱟᱸᱡᱚᱢᱚᱜ ᱠᱟᱱᱟ
ᱟᱻ ᱦᱟᱜ ᱟᱸᱡᱚᱢᱚᱜ ᱠᱟᱱᱟ ᱢᱚᱡᱽ ᱜᱮ ᱦᱮᱸ ᱡᱚᱦᱟᱨ ᱜᱮ ᱜᱚᱢᱠᱮ
ᱦᱮᱸ ᱦᱮᱸ ᱡᱚᱦᱟᱨ ᱜᱮ ᱡᱚᱦᱟᱨ ᱜᱮ
ᱟᱪᱪᱷᱟ
ᱛᱟᱞᱮ ᱜᱚᱝᱠᱮ ᱱᱟᱯᱟᱭ ᱵᱟᱲᱟ ᱜᱮ
ᱦᱳᱭ ᱱᱟᱯᱟᱭ ᱜᱮ ᱱᱚᱜᱼᱚᱭ ᱱᱟᱯᱟᱭ ᱜᱮ ᱢᱮᱱᱟᱜ ᱞᱤᱧᱟᱹ ᱦᱟᱸᱜ ᱚᱲᱟᱜ ᱠᱚᱨᱮ ᱦᱚᱸ ᱡᱷᱚᱛᱚ ᱜᱮ ᱱᱟᱯᱟᱭ ᱜᱮ ᱢᱮᱱᱟᱜᱟᱜ ᱠᱚᱣᱟ ᱟᱫᱚ ᱜᱚᱝᱠᱮ ᱩᱸᱻᱩᱸᱻ ᱟᱯᱮ ᱫᱚ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱨᱮᱸᱜᱮᱡ ᱦᱚᱲ ᱵᱮᱯᱟᱨ ᱫᱚ ᱛᱤᱱᱟᱹᱜ ᱱᱟᱯᱟᱭᱮᱢ ᱛᱟᱦᱮᱱᱟ ᱞᱮᱹᱭ ᱵᱤᱱ ᱱᱤᱝᱠᱟᱹ ᱵᱩᱜᱤ ᱵᱟᱹᱲᱤᱡ ᱱᱟᱯᱟᱭ ᱜᱮ ᱢᱮᱱᱟᱜ ᱞᱮᱭᱟ ᱟᱞᱮ ᱦᱚᱸ
ᱟᱪᱪᱷᱟ ᱜᱚᱝᱠᱮ ᱧᱮᱞ ᱞᱮᱠᱷᱟᱱ ᱫᱚ ᱢᱟᱱᱮ ᱨᱮᱸᱜᱮᱡ ᱦᱚᱲ ᱜᱮ ᱡᱟᱹᱥᱛᱤ ᱱᱟᱯᱟᱭ ᱢᱮᱱᱟᱜ ᱠᱚᱣᱟ ᱦᱟᱸᱜ ᱠᱤᱸᱥᱟᱹᱬ ᱦᱚᱲ ᱦᱚᱸ
ᱦᱚᱸ ᱚᱱᱮ ᱚᱱᱠᱟᱱᱟᱜ ᱱᱟᱯᱟᱭ ᱫᱚ ᱱᱟᱯᱟᱭ ᱜᱮ ᱟᱫᱚ ᱚᱱᱠᱟ ᱨᱩᱣᱟᱹᱜ ᱦᱟᱹᱥᱩᱜ ᱠᱚ ᱵᱟᱝ ᱦᱩᱭ ᱵᱟᱲᱟ ᱠᱟᱱᱟ ᱛᱚ ᱚᱱᱟ ᱦᱩᱭ ᱞᱮᱱᱠᱷᱟᱱ ᱱᱟᱯᱟᱭ ᱫᱚ ᱚᱠᱟ ᱨᱮᱢ ᱛᱟᱦᱮᱱᱟ ᱚᱱᱟᱨᱮ ᱨᱮᱸᱜᱮᱡ ᱦᱚᱲ ᱫᱚ
ᱦᱳᱭ ᱟᱫᱚ ᱟᱵᱚ ᱫᱚ ᱢᱟᱱᱮ ᱠᱷᱩᱥᱤ ᱨᱟᱹᱥᱠᱟᱹ ᱛᱮᱵᱚ ᱛᱟᱦᱮᱱᱟ ᱚᱱᱮ ᱚᱱᱠᱟ ᱢᱟᱱᱮ ᱩᱱᱟᱹᱜ ᱤᱭᱟ ᱵᱟᱝᱵᱚ ᱤᱭᱟᱭᱟ ᱡᱚᱢᱟᱵᱚ ᱧᱩᱭᱟᱵᱚ ᱠᱟᱹᱢᱤᱭᱟᱵᱚ ᱤᱱᱟᱹᱜᱮ ᱦᱟᱸᱜ ᱟᱵᱚᱣᱟᱜ ᱫᱚ
ᱦᱮᱸ ᱦᱮᱸ ᱦᱮᱸ ᱛᱟᱦᱚᱞᱮ ᱜᱚᱝᱠᱮ ᱠᱟᱹᱢᱤ ᱠᱟᱛᱷᱟ ᱵᱤᱱ ᱞᱟᱹᱭ ᱠᱮᱜᱼᱟ ᱠᱟᱹᱢᱤ ᱠᱚ ᱛᱤᱱ ᱡᱟᱹᱢ ᱡᱷᱟᱹᱞ ᱠᱮᱜᱼᱟ ᱵᱤᱱ
ᱠᱟᱹᱢᱤ ᱠᱚᱫᱚ ᱵᱟᱹᱫᱽ ᱠᱚᱨᱮᱱᱟᱜ ᱠᱟᱹᱢᱤ ᱫᱚ ᱟᱹᱞᱤᱧ ᱦᱚᱸ ᱵᱟᱹᱱᱩᱜ ᱟᱠᱟᱫ ᱞᱤᱧᱟ ᱛᱚ ᱱᱚᱛᱮ ᱵᱤᱫᱮᱥ ᱥᱮᱫ ᱞᱤᱧ ᱦᱮᱡ ᱟᱠᱟᱱᱟ ᱢᱟᱱᱮ ᱯᱩᱭᱥᱟᱹ ᱟᱨᱡᱟᱣ ᱦᱩᱭᱩᱜᱼᱟ ᱡᱟᱦᱟᱸ ᱞᱮᱠᱟᱛᱮ ᱟᱫᱚ ᱚᱲᱟᱜ ᱠᱚᱨᱮᱜ ᱦᱟᱸᱜ ᱜᱮᱠᱚ ᱠᱟᱹᱢᱤ ᱵᱟᱲᱟᱭᱮᱫᱟ ᱟᱫᱚ ᱟᱹᱞᱤᱧ ᱫᱚ ᱦᱟᱱᱛᱮ ᱵᱟᱨᱦᱮ ᱠᱟᱹᱢᱤ ᱞᱤᱧ ᱦᱮᱡ ᱟᱠᱟᱱᱟ
ᱦᱮᱸ ᱦᱮᱸ ᱛᱚ ᱮᱠᱞᱟ ᱜᱤᱢ ᱪᱟᱞᱟᱣ ᱠᱟᱱᱟ ᱥᱮ ᱮᱨᱟᱼᱩᱨᱩ ᱠᱚᱵᱮᱱ ᱤᱫᱤ ᱛᱟᱨᱟ ᱟᱠᱟᱫ ᱠᱚᱣᱟ
ᱵᱟᱝ ᱟᱹᱞᱤᱧ ᱫᱚ ᱮᱠᱞᱟ ᱜᱮᱞᱤᱧ ᱦᱮᱡ ᱠᱟᱱᱟ ᱦᱟᱸᱜ ᱢᱟᱱᱮ ᱟᱹᱞᱤᱧ ᱫᱚ ᱰᱟᱺᱜᱩᱣᱟᱹ ᱜᱮᱭᱟᱞᱤᱧ ᱟᱨᱠᱤ ᱵᱟᱹᱞᱤᱧ ᱵᱟᱯᱞᱟ ᱠᱟᱱᱟ ᱟᱫᱚ ᱚᱱᱟᱛᱮ ᱰᱟᱺᱜᱩᱣᱟᱹ ᱨᱮᱸᱜᱮ ᱡᱟᱢ ᱴᱟᱠᱟ ᱠᱚᱞᱤᱧ ᱟᱨᱡᱟᱣ ᱡᱚᱝᱧᱟᱜ ᱠᱟᱱᱟ ᱟᱨ ᱚᱲᱟᱜ ᱠᱚᱨᱮ ᱱᱚᱜᱼᱚᱭ ᱯᱩᱭᱥᱟᱹ ᱠᱚ ᱫᱚᱨᱠᱟᱨᱚᱜ ᱠᱷᱟᱱ ᱞᱤᱧ ᱵᱷᱮᱡᱟ ᱟᱠᱚ ᱠᱟᱱᱟ ᱪᱮᱫᱟᱜ ᱥᱮ ᱟᱵᱚ ᱚᱱᱛᱮ ᱨᱮᱢᱟ ᱯᱚᱭᱥᱟᱹ ᱠᱟᱹᱴᱤᱡ ᱠᱟᱢᱟᱣ ᱪᱮᱫ ᱛᱮᱵᱤᱱ ᱠᱟᱢᱣᱟ ᱢᱟᱱᱮ ᱚᱱᱠᱟᱱ ᱡᱟᱭᱜᱟ ᱵᱟᱹᱱᱩᱜ ᱟᱠᱟᱫᱟ ᱡᱮ ᱡᱟᱦᱟᱸ ᱨᱮᱵᱤᱱ ᱠᱟᱹᱢᱤᱛᱮ ᱯᱩᱭᱥᱟ ᱵᱤᱱ ᱨᱳᱡᱜᱟᱨᱟ ᱟᱫᱚ ᱚᱱᱟᱛᱮ ᱵᱟᱨᱦᱮ ᱫᱤᱥᱚᱢ ᱨᱮᱫᱚ ᱛᱟᱦᱮᱱᱟᱵᱤᱱ ᱡᱚᱢᱟᱵᱤᱱ ᱧᱩᱭᱟᱵᱤᱱ ᱟᱨ ᱯᱚᱭᱥᱟ ᱵᱤᱱ ᱠᱟᱨᱪᱟᱹᱼᱟᱜ ᱯᱚᱭᱥᱟ ᱵᱤᱱ ᱟᱨᱡᱟᱣᱟ ᱟᱨ ᱚᱲᱟᱜ ᱨᱮᱫᱚ ᱦᱟᱸᱜ ᱯᱩᱭᱥᱟ ᱵᱤᱱ ᱟᱨᱡᱟᱣ ᱨᱮᱦᱚᱸ ᱟᱫᱚ ᱦᱟᱸᱜ ᱚᱱᱟ ᱫᱚ ᱢᱟᱱᱮ ᱦᱟᱱᱛᱮ ᱱᱟᱱᱛᱮ ᱛᱮᱜᱮᱵᱤᱱ ᱠᱷᱚᱨᱚᱪ ᱪᱟᱵᱟᱭᱟ ᱚᱱᱟᱫᱚ ᱢᱟᱱᱮ ᱢᱤᱫ ᱫᱤᱱ ᱵᱤᱱ ᱠᱟᱹᱢᱤᱭᱟ ᱢᱤᱫ ᱫᱤᱱ ᱨᱮᱜᱮ ᱵᱤᱱ ᱧᱟᱢᱟ ᱛᱚ ᱟᱨ ᱱᱚᱣᱟ ᱫᱚ ᱢᱤᱫ ᱪᱟᱸᱫᱚ ᱵᱤᱱ ᱠᱟᱹᱢᱤᱭᱟ ᱛᱟᱯᱚᱨᱮ ᱵᱤᱱ ᱧᱟᱢᱟ ᱟᱫᱚ ᱤᱱᱟᱹ ᱠᱷᱟᱱ ᱰᱷᱮᱨ ᱧᱚᱜ ᱯᱚᱭᱥᱟᱹ ᱵᱤᱱ ᱧᱟᱢᱟ ᱱᱚᱣᱟ ᱫᱚ
ᱦᱮᱸ ᱦᱮᱸ
ᱟ ᱵᱚᱞᱛᱮ ᱜᱮᱞᱮ ᱚᱲᱟᱜ ᱨᱮᱦᱚᱸ ᱠᱟᱹᱢᱤ ᱫᱚ ᱠᱟᱹᱢᱤ ᱧᱟᱢᱚᱜ ᱜᱮᱭᱟ ᱟᱫᱚ ᱚᱱᱮ ᱠᱷᱚᱨᱪᱟᱜᱼᱟ ᱥᱮ ᱞᱚᱜᱚᱱ ᱜᱮ ᱧᱟᱢᱚᱜᱼᱟ ᱥᱮ ᱡᱮᱴᱟᱜ ᱯᱩᱭᱥᱟᱹ ᱴᱟᱜ ᱟᱫᱚ ᱠᱷᱚᱨᱪᱟ ᱥᱟᱱᱟᱣᱟ ᱱᱤᱡᱮ ᱦᱚᱸ ᱡᱮᱢᱚᱱ ᱪᱟᱞᱟᱣ ᱵᱟᱲᱟ ᱦᱩᱭᱩᱜ ᱛᱟᱦᱮᱸ ᱢᱟᱫ ᱢᱟᱜ ᱠᱚ ᱢᱟᱱᱮ ᱱᱮᱛᱟᱨ ᱫᱤᱱ ᱫᱟᱜ ᱫᱤᱱ ᱫᱚ ᱚᱱᱮ ᱵᱟᱹᱫᱽ ᱠᱚᱨᱮ ᱵᱷᱤᱛᱟᱹ ᱢᱟᱜ ᱠᱚ ᱪᱟᱞᱟᱣ ᱵᱟᱲᱟ ᱦᱩᱭᱩᱜ ᱠᱟᱱᱟ
ᱟᱪᱪᱷᱟ
ᱯᱩᱭᱥᱟᱹ ᱠᱚ ᱧᱟᱢ ᱫᱚ ᱧᱟᱢ ᱵᱟᱲᱟᱜ ᱠᱟᱱ ᱜᱮᱭᱟ ᱟᱫᱚ ᱥᱚᱸᱜᱮ ᱜᱮ ᱧᱟᱢᱚᱜ ᱟᱥᱮ ᱟᱫᱚ ᱠᱷᱚᱨᱪᱟ ᱦᱚᱸ ᱠᱷᱚᱨᱪᱟ ᱥᱟᱱᱟ ᱜᱮᱭᱟ ᱪᱤᱠᱟᱹᱭᱟᱢ
ᱟᱪᱪᱷᱟ ᱜᱚᱝᱠᱮ ᱛᱟᱦᱚᱞᱮ ᱵᱷᱤᱛᱟᱹ ᱢᱟᱜ ᱦᱟᱸᱜ ᱵᱷᱤᱛᱟᱹ ᱢᱟᱜ ᱠᱚᱫᱚ ᱛᱤᱱᱟᱹᱜ ᱠᱟᱛᱮ ᱯᱩᱭᱥᱟᱹ ᱠᱚ ᱠᱚᱫᱚ ᱮᱢᱮᱫᱟᱠᱚ
ᱵᱷᱤᱛᱟᱹ‌ ᱢᱟᱜ ᱠᱚᱫᱚ ᱡᱟᱦᱟᱸ ᱱᱚᱜᱼᱚᱭ ᱠᱚ ᱮᱢ ᱮᱫᱟ ᱚᱱᱟ ᱫᱚ ᱮᱭ ᱥᱟᱲᱮ ᱫᱩᱥᱚ ᱜᱟᱱ ᱟᱛᱮᱫ
ᱟᱪᱪᱷᱟ ᱛᱟᱦᱞᱮ ᱟᱨ ᱥᱤᱭᱳᱜ ᱠᱚᱫᱚ ᱡᱮᱢᱚᱱ ᱱᱚᱜᱼᱚᱭ ᱦᱟᱸᱜ ᱰᱟᱺᱝᱨᱟ ᱛᱮ ᱥᱤ ᱡᱟᱦᱟᱸ ᱠᱚ ᱥᱤ ᱫᱚ ᱱᱟᱦᱮᱞ ᱛᱮ ᱩᱱᱠᱩ ᱫᱚ ᱢᱟᱱᱮ ᱛᱤᱱᱟᱹᱜ ᱠᱟᱛᱮᱫ ᱠᱚ ᱮᱢᱟᱠᱚ ᱠᱟᱱᱟ ᱯᱩᱭᱥᱟᱹ ᱠᱚᱫᱚ
ᱩᱱᱠᱩ ᱫᱚ ᱠᱚ ᱮᱢᱟ ᱠᱚ ᱠᱟᱱᱟ ᱡᱟᱦᱟᱸ ᱪᱟᱨᱥᱚ ᱯᱟᱸᱪᱥᱚ ᱚᱱᱟ ᱪᱷᱚᱥᱚ ᱵᱷᱤᱛᱤᱨ ᱨᱮᱠᱚ ᱮᱢᱟ ᱠᱚ ᱠᱟᱱᱟ ᱛᱚ ᱟᱹᱞᱤᱧ ᱦᱚᱸᱞᱤᱧ ᱤᱫᱤ ᱫᱚᱞᱤᱧ ᱤᱫᱤ ᱵᱟᱲᱟ ᱠᱚᱜᱮᱭᱟ ᱰᱟᱺᱝᱨᱟ ᱢᱮᱱᱟᱜ ᱠᱤᱱ ᱛᱟᱹᱞᱤᱧᱟ ᱵᱟᱨᱭᱟ ᱦᱟᱸᱜ ᱚᱱᱟ ᱠᱚᱛᱮ ᱞᱤᱧ ᱥᱤ ᱵᱟᱲᱟᱭ ᱛᱟᱦᱮᱸᱫ ᱥᱤ ᱠᱚᱢᱟ ᱢᱩᱪᱟᱹᱫ ᱤᱫᱤᱭ ᱟᱠᱟᱱᱟ ᱦᱟᱸᱜ ᱱᱟᱛᱮᱢᱟ ᱨᱚᱦᱚᱭ ᱪᱟᱹᱞᱩ ᱟᱠᱟᱱᱟ ᱟᱫᱚ ᱥᱤ ᱠᱚᱫᱚ ᱵᱚᱱᱫᱚ ᱟᱠᱟᱱᱟ ᱦᱟᱸᱜ ᱛᱟᱦᱚᱞᱮ ᱜᱚᱝᱠᱮ ᱚᱲᱟᱜ ᱥᱤᱱ ᱫᱚ ᱛᱤᱥᱤᱢ ᱨᱩᱣᱟᱹᱲ ᱠᱟᱱᱟ
ᱚᱲᱟᱜ ᱥᱮᱱ ᱫᱚ ᱦᱟᱸᱜ ᱟᱹᱞᱤᱧ ᱫᱚ ᱵᱟᱹᱞᱤᱧ ᱨᱩᱣᱟᱲᱹ ᱦᱟᱛᱟᱨᱚᱜᱼᱟ ᱱᱚᱜᱼᱚᱭ ᱮᱸ ᱥᱟᱠᱨᱟᱛ ᱥᱮᱴᱮᱨ ᱞᱮᱱᱠᱷᱟᱱ ᱜᱮ ᱟᱹᱞᱤᱧ ᱫᱚ ᱥᱮᱱᱚᱜ ᱟᱹᱞᱤᱧ ᱚᱲᱟᱜ ᱡᱟᱦᱟᱸᱜ ᱥᱟᱠᱨᱟᱛ ᱨᱮᱞᱤᱧ ᱛᱟᱦᱮᱱᱟ ᱤᱱᱟᱹ ᱯᱚᱨᱮ ᱟᱨᱦᱚᱸ ᱟᱵᱟᱨ ᱞᱤᱧ ᱨᱩᱣᱟᱹᱲ ᱦᱤᱡᱩᱜᱼᱟ ᱦᱩᱸ
ᱟᱪᱪᱷᱟ ᱛᱟᱦᱚᱞᱮ ᱜᱚᱝᱠᱮ ᱥᱟᱠᱨᱟᱛ ᱩᱛᱟᱹᱨ ᱵᱤᱱ ᱢᱚᱱᱮ ᱟᱠᱟᱟᱜᱼᱟ
ᱦᱳᱭ ᱦᱳᱭ ᱟᱫᱚ ᱥᱟᱠᱨᱟᱛ ᱫᱚ ᱢᱟᱱᱮ ᱟᱹᱰᱤ ᱨᱟᱹᱥᱠᱟᱹ ᱵᱩᱡᱷᱟᱹᱜᱼᱟ ᱛᱚ ᱥᱟᱠᱨᱟᱛ ᱨᱮᱫᱚ ᱟᱫᱚ ᱚᱱᱟ ᱨᱟᱹᱥᱠᱟᱹ ᱡᱚᱝ ᱠᱟᱹᱴᱤᱡ ᱨᱟᱹᱥᱠᱟᱹ ᱡᱚᱝ ᱠᱷᱟᱹᱛᱤᱨ ᱟᱫᱚ ᱚᱲᱟᱜ ᱥᱮᱱ ᱠᱟᱹᱴᱤᱡ ᱞᱤᱧ ᱥᱮᱱ ᱧᱚᱜᱚᱜᱼᱟ ᱦᱟᱸᱜ ᱟᱨᱦᱚᱸ ᱨᱩᱣᱟᱹᱲ ᱦᱤᱡᱩᱜ ᱟᱹᱞᱤᱧ ᱱᱚᱛᱮ ᱵᱟᱨᱦᱮ ᱫᱤᱥᱚᱢ ᱜᱮ
ᱟᱪᱪᱷᱟ ᱥᱟᱠᱨᱟᱛ ᱫᱚ ᱦᱮᱡ ᱫᱚ ᱫᱚᱨᱠᱟᱨ ᱜᱮ ᱠᱟᱱᱟ ᱢᱟᱱᱮ ᱟᱹᱰᱤ ᱢᱟᱨᱟᱝ ᱯᱚᱨᱚᱵᱽ ᱛᱚ ᱟᱵᱚ ᱥᱟᱱᱛᱟᱲᱟᱜ ᱫᱚ ᱥᱟᱠᱨᱟᱛ ᱫᱚ ᱦᱟᱸᱜ
ᱢᱟᱱᱮ ᱵᱟᱢ ᱦᱮᱡ ᱞᱮᱱᱠᱷᱟᱱ ᱦᱟᱸᱜ ᱵᱟᱭ ᱜᱟᱱᱚᱜ ᱠᱟᱱᱟ ᱚᱲᱟᱜ ᱦᱚᱲ ᱠᱚᱦᱚᱸ ᱚᱱᱟ ᱥᱟᱠᱨᱟᱛ ᱠᱚᱨᱮ ᱠᱚ ᱟᱥᱟ ᱠᱚᱜᱼᱟ ᱡᱮ ᱦᱤᱡᱩᱜ ᱟᱠᱚ
ᱦᱳᱭ ᱦᱳᱭ ᱢᱟᱱᱮ ᱚᱲᱟᱜ ᱦᱚᱲ ᱦᱚᱸ ᱟᱹᱰᱤ ᱟᱥ ᱠᱚᱜᱼᱟ ᱠᱚ ᱡᱮ ᱦᱤᱡᱩᱜᱼᱟᱭ ᱦᱟᱸᱜ ᱵᱟᱹᱵᱩ ᱢᱟᱱᱮ ᱥᱟᱠᱨᱟᱛ ᱩᱱᱟᱹᱜ ᱫᱤᱱᱮ ᱠᱟᱹᱢᱤᱜᱼᱟ ᱢᱤᱫ ᱫᱤᱱ ᱫᱚ ᱦᱚᱭᱛᱳ ᱦᱤᱡᱩᱜ ᱜᱮᱭᱟ ᱦᱟᱸᱜ ᱱᱤᱝᱠᱟᱹ ᱟᱫᱚ ᱦᱩᱸ ᱥᱟᱠᱨᱟᱛ ᱨᱮ ᱦᱚᱸ ᱡᱩᱫᱤ ᱵᱟᱵᱤᱱ ᱦᱤᱡᱩᱜᱼᱟ ᱟᱫᱚ ᱠᱚ ᱞᱟᱹᱭᱟ ᱠᱚ ᱥᱟᱠᱨᱟᱛ ᱨᱮᱦᱚᱸ ᱵᱟᱢ ᱦᱤᱡᱩᱜᱼᱟ ᱟᱫᱚ ᱛᱤᱥᱮᱢ ᱦᱤᱡᱩᱜᱼᱟ ᱚᱱᱮ ᱚᱱᱠᱟ ᱠᱚ ᱞᱟᱹᱭᱟ ᱠᱚ ᱛᱚ ᱟᱫᱚ ᱚᱱᱟ ᱠᱷᱟᱹᱛᱤᱨ ᱥᱟᱠᱨᱟᱛ ᱨᱮᱫᱚ ᱢᱟᱱᱮ ᱞᱤᱧ ᱥᱮᱱᱚᱜᱼᱟ ᱦᱟᱸᱜ
ᱴᱷᱤᱠ ᱴᱷᱤᱠ ᱴᱷᱤᱠ ᱛᱟᱦᱚᱞᱮ ᱜᱚᱝᱠᱮ ᱵᱟᱯᱞᱟ ᱢᱟᱵᱤᱱ ᱵᱟᱯᱞᱟ ᱟᱠᱟᱱᱟ ᱛᱟᱦᱚᱞᱮ ᱛᱤᱥ ᱵᱤᱱ ᱵᱟᱯᱞᱟᱜ ᱟᱵᱤᱱ ᱵᱷᱟᱹᱵᱤᱭᱮᱫᱼᱟ
ᱵᱟᱯᱞᱟ ᱫᱚ ᱦᱟᱸᱜ ᱟᱹᱞᱤᱧ ᱫᱚ ᱮᱭ ᱥᱟᱛᱟᱥ ᱩᱛᱟᱹᱨ ᱨᱮ ᱦᱟᱸᱜ
ᱟᱪᱪᱷᱟ ᱛᱟᱦᱚᱞᱮ ᱜᱚᱢᱠᱮ ᱵᱤᱨ ᱫᱤᱥᱚᱢ ᱥᱮ ᱵᱤᱞᱟᱹᱛ ᱫᱤᱥᱚᱢ
ᱟᱹᱞᱤᱧ ᱫᱚ ᱱᱚᱜᱼᱚᱭ ᱦᱟᱸᱜ ᱵᱤᱨ ᱫᱤᱥᱚᱢ ᱦᱚᱲ ᱠᱟᱱᱟ ᱞᱤᱧ ᱢᱟᱱᱮ ᱱᱚᱛᱮ ᱨᱮᱫᱚ ᱦᱮᱸ ᱵᱤᱨ ᱫᱤᱥᱚᱢ ᱦᱚᱲ ᱛᱚ ᱢᱟᱱᱮ ᱚᱱᱠᱟ ᱤᱭᱟᱹ ᱠᱚᱫᱚ ᱵᱟᱹᱱᱩᱜ ᱟᱠᱟᱫᱟ ᱠᱟᱹᱢᱤ ᱡᱟᱭᱜᱟ ᱠᱚᱫᱚ ᱵᱟᱹᱱᱩᱜ ᱟᱠᱟᱫᱟᱼᱟ ᱡᱮᱢᱚᱱ ᱡᱟᱦᱟᱱᱟᱜ ᱵᱟᱡᱟᱨ ᱡᱟᱭᱜᱟ ᱨᱮ ᱡᱩᱫᱤ ᱵᱤᱱ ᱛᱟᱦᱮᱱᱟ ᱛᱟᱦᱚᱞᱮ ᱫᱚ ᱡᱟᱦᱟᱱᱟᱜ ᱜᱮᱵᱤᱱ ᱯᱩᱭᱥᱟ ᱵᱤᱱ ᱵᱟᱡᱟᱨ ᱨᱮ ᱠᱟᱹᱢᱤ ᱛᱮᱵᱤᱱ ᱟᱨᱡᱟᱣᱟ ᱟᱨ ᱵᱤᱨ ᱫᱤᱥᱚᱢ ᱨᱮᱫᱚ ᱢᱟᱱᱮ ᱚᱱᱠᱟᱱ ᱠᱟᱹᱢᱤ ᱡᱟᱭᱜᱟ ᱜᱮ ᱵᱟᱹᱱᱩᱜ ᱟᱠᱟᱜᱼᱟ ᱟᱨ ᱪᱟᱥ ᱵᱟᱥ ᱦᱚᱸ ᱵᱟᱹᱱᱩᱜ ᱟᱠᱟᱜᱼᱟ ᱚᱱᱠᱟ ᱡᱮ ᱪᱟᱥ ᱠᱟᱛᱮᱫ ᱵᱤᱱ ᱛᱟᱦᱮᱱᱟ ᱡᱟᱦᱱᱟᱜ ᱵᱤᱱ ᱪᱟᱥᱟ ᱪᱟᱥ ᱠᱟᱛᱮᱜ ᱵᱤᱱ ᱡᱚᱢᱟ ᱟᱨ ᱵᱤᱱ ᱟᱹᱠᱷᱨᱤᱧᱟ ᱚᱱᱠᱟ ᱱᱟᱜ ᱤᱭᱟᱹ ᱜᱮ ᱵᱟᱹᱱᱩᱜ ᱟᱠᱟᱫᱟ
ᱦᱮᱸ ᱦᱮᱸ
ᱡᱩᱢᱤ ᱡᱟᱭᱜᱟ ᱠᱚᱜᱮ ᱵᱟᱹᱱᱩᱜ ᱟᱠᱟᱜᱼᱟ ᱛᱟᱦᱚᱞᱮ ᱜᱚᱝᱠᱮ ᱟᱯᱮ ᱥᱮᱱ ᱫᱚ ᱢᱟᱱᱮ ᱩ ᱪᱟᱥ ᱪᱮᱫ ᱞᱮᱠᱟ ᱦᱩᱭ ᱜᱚᱫᱚᱜ ᱜᱮᱭᱟ ᱵᱷᱟᱹᱜᱤ ᱜᱮ
ᱦᱮᱸ ᱜᱚᱝᱠᱮ ᱦᱩᱭ ᱫᱚ ᱦᱩᱭ ᱜᱚᱫᱚᱜ ᱜᱮᱭᱟ ᱡᱟᱦᱟᱸ ᱚᱱᱟ ᱟᱱᱟᱡᱽ ᱠᱚᱫᱚ ᱩᱱᱟᱹᱝ ᱫᱚ ᱵᱟᱭ ᱦᱩᱭᱩᱜᱼᱟ ᱡᱟᱦᱟᱸ ᱦᱳᱲᱳ ᱠᱚᱜᱮ ᱦᱩᱭ ᱵᱟᱲᱟᱜᱼᱟ ᱢᱤᱫᱴᱮᱱ ᱥᱤᱡᱮᱱ ᱜᱮ ᱡᱟᱦᱟᱸ ᱫᱟᱜ ᱫᱤᱱ ᱜᱮ ᱱᱮᱛᱟᱨ ᱫᱤᱱ ᱜᱮ ᱡᱟᱦᱟᱸ ᱦᱩᱭ ᱵᱟᱲᱟᱜᱼᱟ ᱟᱨ ᱱᱤᱭᱟᱹ ᱠᱚᱜᱮ ᱪᱟᱥ ᱵᱟᱲᱟ ᱟᱛᱮ ᱡᱟᱦᱟᱸ ᱚᱲᱟᱜ ᱠᱚ ᱞᱟᱹᱜᱤᱫ ᱡᱚᱢ ᱢᱟᱱᱮ ᱫᱟᱠᱟ ᱠᱚ ᱟᱨᱠᱤ
ᱚᱱᱟ ᱠᱚᱜᱮ ᱞᱟᱹᱭᱮᱫ ᱜᱮᱭᱟ ᱪᱟᱥ ᱵᱟᱲᱟᱭ ᱦᱩᱭᱩᱜᱼᱟ ᱟᱨ ᱠᱤᱪᱷᱩ ᱜᱟᱱ ᱚᱲᱟᱜ ᱨᱮ ᱡᱚᱢ ᱞᱟᱹᱜᱤᱫ ᱜᱮ ᱟᱱᱟᱡᱽ ᱠᱚ ᱪᱟᱥ ᱵᱟᱲᱟ ᱦᱩᱭᱩᱜᱼᱟ ᱚᱱᱟ ᱦᱚᱸ ᱚᱱᱟ ᱚᱲᱟᱜ ᱨᱮ ᱡᱚᱢ ᱞᱟᱹᱜᱤᱫ ᱜᱮ
ᱟᱪᱪᱷᱟ
ᱟᱨ ᱢᱤᱫᱴᱟᱹᱝ ᱜᱟᱹᱰᱭᱟᱹ ᱢᱮᱱᱟᱜ ᱛᱟᱞᱮᱭᱟ ᱦᱟᱹᱠᱩ ᱞᱮ ᱪᱟᱥ ᱠᱚᱣᱟ ᱚᱱᱟ ᱨᱮᱫᱚ ᱚᱱᱮ ᱚᱱᱟᱨᱮ ᱦᱟᱹᱠᱩ ᱪᱟᱥ ᱟᱛᱮᱫ ᱦᱚᱸ ᱰᱷᱮᱨ ᱜᱮ ᱯᱩᱭᱥᱟᱹ ᱠᱚ ᱦᱩᱭ ᱵᱟᱲᱟᱜ ᱜᱮᱭᱟ ᱦᱚᱞᱟ ᱢᱟᱫᱷᱮᱨ ᱜᱮ ᱥᱟᱛ ᱴᱮᱨᱟᱠᱷ ᱜᱟᱱ ᱫᱚ ᱟᱹᱠᱷᱨᱤᱧ ᱦᱩᱭ ᱮᱱᱟ ᱢᱟᱱᱮ ᱨᱩᱭ ᱦᱟᱹᱠᱩ ᱡᱟᱦᱟᱸ ᱠᱚ ᱞᱟᱹᱭ ᱟᱠᱚᱫᱚ
ᱟᱪᱪᱷᱟ ᱛᱟᱦᱚᱞᱮ ᱢᱟᱱᱮ ᱟᱹᱰᱤ ᱢᱟᱨᱟᱝ ᱜᱮᱭᱟ ᱛᱚ ᱦᱟᱸᱜ ᱢᱟᱱᱮ ᱟᱹᱵᱤᱱ ᱡᱩᱫᱤ ᱤᱱᱟᱹᱜ ᱜᱟᱱ ᱦᱟᱹᱠᱩ ᱵᱤᱱ ᱟᱹᱠᱷᱨᱤᱧ ᱠᱟᱜ ᱠᱚᱣᱟ ᱛᱟᱦᱚᱞᱮ ᱢᱚᱴᱟ ᱢᱩᱴᱤ ᱯᱩᱭᱥᱟᱹ ᱫᱚ ᱢᱤᱫ ᱴᱨᱟᱠ ᱨᱮᱭᱟᱜ ᱜᱟᱱ ᱫᱚ ᱱᱚᱭ ᱞᱟᱠᱷ ᱴᱟᱠᱟ ᱪᱮᱛᱟᱱ ᱫᱚ ᱯᱟᱨᱚᱢ ᱟᱠᱟᱫ ᱜᱮᱭᱟᱭ
ᱦᱮᱸ ᱜᱚᱢᱠᱮ ᱯᱟᱨᱚᱢ ᱫᱚ ᱯᱟᱨᱚᱢ ᱟᱠᱟᱫ ᱜᱮᱭᱟ ᱡᱟᱻ ᱥᱩᱞᱞᱳ ᱞᱟᱠᱷ ᱨᱮᱱ ᱟᱹᱠᱷᱨᱤᱧ ᱦᱩᱭ ᱟᱠᱟᱱᱟ ᱦᱟᱹᱠᱩ
ᱟᱪᱪᱷᱟ ᱛᱟᱦᱞᱮ ᱢᱟᱱᱮ ᱵᱤᱥᱟᱞ ᱢᱟᱨᱟᱝ ᱜᱟᱹᱰᱭᱟᱹ ᱠᱟᱱᱟ ᱟᱫᱚ ᱮᱱᱛᱮ ᱨᱮᱦᱚᱸ ᱢᱟᱱᱮ ᱱᱮᱛᱟᱨ ᱦᱚᱸ ᱱᱚᱜᱼᱚᱭ ᱱᱚᱜᱼᱚ ᱱᱟ ᱦᱟᱹᱠᱩ ᱠᱚ ᱪᱟᱥ ᱞᱮᱠᱚ ᱠᱷᱟᱱ ᱜᱮ ᱯᱩᱭᱥᱟᱹ ᱟᱨᱡᱟᱜ ᱠᱟᱱᱟ ᱟᱫᱚ ᱦᱟᱹᱠᱩ ᱠᱚᱦᱚᱸ ᱱᱮᱛᱟᱨ ᱫᱚᱢᱮ ᱠᱚ ᱫᱟᱢ ᱟᱠᱟᱱᱟ ᱛᱚ ᱢᱟᱱᱮᱻ ᱢᱤᱫᱴᱟᱹᱝ ᱦᱟᱹᱠᱩ ᱡᱩᱫᱤ ᱟᱹᱵᱤᱱ ᱢᱤᱫ ᱠᱮᱡᱤ ᱜᱟᱱ ᱦᱩᱭᱩᱜ ᱛᱟᱹᱵᱤᱱᱟ ᱢᱤᱫ ᱠᱮᱡᱤ ᱪᱮᱛᱟᱱ ᱡᱮᱢᱚᱱ ᱵᱟᱨ ᱯᱮ ᱠᱮᱡᱤ ᱜᱟᱱ ᱛᱟᱦᱚᱞᱮ ᱮᱠᱷᱟᱱ ᱛᱚ ᱫᱩ ᱦᱟᱡᱟᱨ ᱴᱤ ᱡᱩᱫᱤ ᱟᱹᱵᱤᱱ ᱪᱟᱨᱟ ᱵᱤᱱ ᱟᱲᱟᱜᱟ ᱛᱟᱦᱚᱞᱮ ᱟᱹᱰᱤ ᱜᱟᱱ ᱦᱟᱹᱠᱩ ᱠᱚ ᱢᱟᱱᱮ ᱟᱹᱰᱤ ᱜᱟᱱ ᱠᱚ ᱦᱩᱭᱩᱜᱼᱟ
ᱦᱩᱸᱢ ᱛᱚ ᱚᱱᱟ ᱠᱷᱟᱹᱛᱤᱨᱜ ᱜᱮ ᱪᱟᱥ ᱵᱟᱲᱟ ᱚᱱᱟ ᱚᱱᱟ ᱠᱷᱟᱹᱛᱤᱨ ᱜᱮ ᱪᱟᱥ ᱵᱟᱲᱟ ᱦᱩᱭᱩᱜ ᱠᱟᱱᱟ ᱦᱟᱹᱠᱩ ᱧᱮᱞ ᱵᱟᱲᱟ ᱦᱩᱭ ᱮᱱᱟ ᱛᱚ ᱦᱟᱹᱠᱩ ᱨᱮ ᱟᱹᱰᱤ ᱡᱩᱨ ᱯᱨᱚᱯᱷᱤᱴ ᱢᱮᱱᱟᱜᱼᱟ ᱚᱱᱟᱛᱮ ᱪᱟᱥ ᱦᱩᱭ ᱮᱱᱟ ᱦᱟᱹᱠᱩ ᱟᱨ ᱯᱨᱚᱯᱷᱤᱴ ᱫᱚ ᱧᱮᱞ ᱫᱚ ᱧᱮᱞᱚᱜ ᱠᱟᱱ ᱜᱮᱭᱟ ᱯᱨᱚᱯᱷᱤᱴ ᱢᱮᱱᱟᱜᱼᱟ ᱟᱫᱚ ᱚᱱᱠᱟ ᱜᱮ ᱠᱷᱚᱨᱪᱟ ᱦᱚᱸ ᱢᱮᱱᱟᱜᱼᱟ
ᱩᱱᱠᱩᱣᱟᱜ ᱡᱚᱢ ᱩᱱᱠᱩᱣᱟᱜ ᱤᱭᱟᱹ ᱠᱚᱛᱮ ᱢᱟᱱᱮ ᱱᱟᱣᱟ ᱠᱷᱚᱨᱪᱟ ᱢᱮᱱᱟᱜ ᱜᱮᱭᱟ ᱩᱱᱠᱩ ᱪᱮᱛᱟᱱ ᱨᱮᱦᱚᱸ ᱟᱨ ᱤᱭᱟᱹ ᱠᱚ ᱫᱚᱦᱚ ᱦᱩᱭᱠᱱᱟᱹ ᱰᱟᱹᱝᱨᱤ ᱠᱚ ᱢᱮᱨᱚᱢ ᱠᱚ ᱡᱟᱦᱟᱸᱜᱮ
ᱛᱟᱦᱚᱞᱮ ᱦᱟᱸᱜ ᱵᱮᱥ ᱜᱮ ᱯᱩᱭᱥᱟᱹᱜ ᱠᱟᱱᱟ ᱚᱱᱟ ᱠᱚᱛᱮ ᱫᱚ ᱟᱫᱚ ᱟᱹᱞᱤᱧ ᱫᱚᱞᱤᱧ ᱢᱚᱱᱮᱭ ᱟᱠᱟᱫᱼᱟᱟᱸᱜ ᱱᱚᱜᱚᱭ ᱠᱟᱹᱢᱤ ᱠᱟᱹᱢᱤᱭ ᱫᱟᱞᱤᱧ ᱛᱚ ᱵᱟᱨᱦᱮ ᱥᱮᱫ ᱨᱮ ᱟᱫᱚ ᱚᱲᱟᱜ ᱥᱮᱱ ᱠᱟᱛᱮᱜ ᱦᱟᱸᱜ ᱱᱚᱜᱼᱚᱭ ᱱᱚᱜᱼᱚᱭ ᱱᱚᱝᱠᱟ ᱥᱤᱢ ᱯᱷᱨᱟᱢ ᱜᱮ ᱦᱟᱸᱜ ᱞᱤᱧ ᱢᱤᱫᱴᱮᱱ ᱞᱤᱝ ᱠᱷᱩᱞᱟᱹᱣ ᱡᱚᱝᱟ ᱥᱤᱢ ᱯᱷᱟᱨᱟᱢ, ᱥᱩᱠᱨᱤ ᱯᱷᱟᱨᱟᱢ ᱩᱱᱠᱩ ᱠᱚᱞᱤᱧ ᱟᱹᱥᱩᱞ ᱵᱟᱲᱟ ᱠᱚᱣᱟᱹ
ᱟᱪᱪᱷᱟ
ᱟᱫᱚ ᱩᱱᱠᱩ ᱛᱮᱦᱚᱸ ᱵᱷᱟᱜᱮ ᱯᱩᱭᱥᱟ ᱢᱮᱱᱟᱜ ᱟᱠᱟᱜ ᱱᱚᱜᱼᱚᱭ ᱦᱟᱸᱜ ᱥᱩᱠᱨᱤ ᱡᱩᱫᱤ ᱟᱹᱵᱤᱱ ᱢᱤᱫ ᱠᱩᱭᱱᱴᱟᱞ ᱜᱟᱱ ᱦᱳᱭᱳᱜ ᱟᱭ ᱛᱟᱦᱚᱞᱮ ᱥᱩᱠᱨᱤ ᱡᱤᱞ ᱦᱩᱭᱩᱜ ᱠᱟᱱ ᱛᱟᱵᱤᱱᱟ ᱛᱤᱱᱥᱚ ᱴᱟᱠᱟ ᱠᱟᱛᱮᱫ ᱠᱤᱞᱳ ᱦᱟᱸᱜ ᱦᱟᱸ ᱦᱚᱸ ᱦᱳᱭ ᱭᱟ
ᱟᱪᱪᱷᱟ ᱛᱟᱯᱚᱨᱮ ᱞᱟᱹᱭ ᱵᱤᱱ?
ᱚ ᱦᱚᱭ ᱦᱚᱭ ᱥᱩᱠᱨᱤ ᱦᱚᱸ ᱡᱮᱢᱚᱱ ᱟᱞᱮ ᱱᱚᱱᱛᱮ ᱨᱮᱫᱚ ᱦᱟᱸᱜ ᱛᱤᱱᱥᱚ ᱴᱟᱠᱟ ᱠᱟᱛᱮᱜ ᱠᱤᱞᱳ ᱟᱯᱮᱭᱟᱜ ᱚᱱᱛᱮ ᱨᱮᱫᱚ ᱛᱤᱱᱟᱹᱜ ᱜᱟᱱ? ᱠᱟᱛᱮ ᱠᱚ ᱟᱹᱠᱷᱨᱤᱧᱮᱜᱼᱟ ᱾
ᱟᱞᱮ ᱱᱚᱛᱮ ᱡᱟᱦᱟᱸᱻ ᱦᱚᱞᱮ ᱜᱮ ᱦᱟᱴ ᱞᱤᱧ ᱪᱟᱞᱟᱣ ᱞᱮᱱ ᱛᱟᱦᱮᱸᱜ ᱚᱱᱟ ᱦᱟᱴᱨᱮ ᱡᱟᱦᱟᱸ ᱠᱚ ᱟᱹᱠᱷᱨᱤᱧᱮᱜᱼᱟ ᱚᱱᱟ ᱦᱳᱜ ᱠᱟᱱᱟ ᱥᱟᱲᱮ ᱛᱤᱱᱥᱚ ᱟᱛᱮᱠᱚ ᱟᱹᱠᱷᱨᱤᱧᱮᱫ ᱛᱟᱦᱮᱸᱜ ᱟᱫᱚ ᱢᱟᱱᱮ ᱡᱤᱞ ᱡᱚᱢ ᱥᱟᱱᱟ ᱜᱮᱭᱟᱛᱚ ᱥᱩᱠᱨᱤ ᱡᱤᱞ ᱡᱟᱹᱯᱩᱫ ᱫᱤᱱ ᱦᱚᱸ ᱟᱫᱚᱞᱤᱧ ᱟᱹᱜᱩ ᱛᱟᱨᱟ ᱠᱮᱜᱼᱟ ᱯᱟᱸᱥᱚ ᱜᱟᱱ ᱟᱫᱚ ᱡᱟᱦᱟᱸ ᱥᱳᱲᱮ ᱦᱳᱭᱱᱟ ᱡᱟᱹᱯᱩᱫ, ᱡᱟᱹᱯᱩᱫ ᱤᱱᱟᱹᱜᱮ ᱫᱟᱢ ᱫᱚ ᱫᱟᱢ ᱜᱮᱭᱟ ᱟᱞᱮ ᱥᱮᱱ ᱦᱚᱸ
ᱟᱪᱪᱷᱟ
ᱛᱟᱦᱟᱞᱮ ᱜᱚᱝᱠᱮ ᱵᱤᱡᱽᱱᱮᱥ ᱵᱤᱱ ᱠᱷᱩᱞᱟᱹᱣ ᱞᱟᱹᱜᱤᱫ ᱥᱮ ᱪᱮᱜ ᱥᱩᱠᱨᱤ ᱯᱷᱟᱨᱟᱢ ᱨᱮᱱᱟᱜ?
ᱦᱚᱭ ᱟᱹᱞᱤᱧ ᱫᱚ ᱢᱚᱱᱮᱭ ᱠᱟᱜ ᱞᱤᱝ ᱱᱚᱜᱼᱚᱭ ᱯᱷᱟᱨᱟᱢ ᱠᱚᱦᱟᱸᱜ ᱞᱤᱧ ᱠᱷᱩᱞᱟᱹᱣᱟ ᱚ ᱱᱚᱭ ᱥᱩᱠᱨᱤ ᱯᱷᱟᱨᱚᱢ ᱟᱨ ᱵᱚᱭ ᱢᱟᱱᱮ ᱥᱤᱢ ᱯᱷᱟᱨᱟᱢ ᱦᱟᱸᱜ ᱩᱱᱠᱩ ᱫᱮᱥᱤ ᱥᱤᱢ ᱦᱟᱸᱜ
ᱟᱪᱪᱷᱟ ᱟᱪᱪᱷᱟ
ᱟᱫᱚ ᱢᱟᱱᱮ ᱰᱮᱞᱤ ᱦᱚᱸ ᱱᱚᱜᱼᱚᱭ ᱡᱮᱢᱚᱱ ᱫᱤᱱ ᱢᱟ ᱠᱟᱹᱢᱤ ᱢᱟ ᱱᱚᱛᱮ ᱵᱟᱨᱮ ᱵᱟᱭᱨᱮ ᱨᱮᱢᱟ ᱠᱟᱹᱢᱤ ᱢᱟᱹ ᱠᱟᱹᱴᱤᱜ ᱤᱭᱟᱹ ᱜᱮᱭᱟ ᱢᱟᱱᱮ ᱵᱟᱝ ᱥᱚᱢᱵᱷᱚᱵᱚᱜᱼᱟ ᱛᱚ ᱵᱟᱭᱨᱮ ᱠᱟᱹᱢᱤ ᱰᱮᱞᱤ ᱫᱚ ᱦᱟᱸᱜ ᱢᱟᱱᱮ ᱩᱢᱮᱨ ᱦᱳᱭ ᱞᱮᱱᱠᱷᱟᱱ ᱦᱟᱜ ᱠᱟᱹᱴᱤᱡ ᱩᱸ ᱵᱟᱭᱨᱮ ᱨᱮᱫᱚ ᱵᱟᱵᱤᱱ ᱠᱟᱹᱢᱤ ᱫᱟᱲᱮᱭᱟᱜᱼᱟ ᱟᱫᱚ ᱚᱱᱟ ᱠᱷᱟᱹᱛᱤᱨ ᱞᱤᱧ ᱢᱚᱱᱮ ᱠᱟᱫᱟ ᱡᱮ ᱟᱹᱞᱤᱧ ᱱᱚᱜ ᱚᱭ ᱦᱟ ᱦᱤᱛᱳᱜ ᱩᱢᱮᱨ ᱢᱮᱱᱟᱜ ᱨᱮ ᱱᱚᱛᱮ ᱵᱟᱨᱦᱮ ᱨᱮᱞᱤᱧ ᱠᱟᱹᱢᱤᱭᱫᱟ ᱟᱫᱚ ᱦᱩᱸ ᱱᱚᱛᱮ ᱠᱷᱚᱱᱟᱜ ᱯᱩᱭᱥᱟᱹ ᱟᱨᱡᱟᱣ ᱠᱟᱛᱮ ᱦᱟᱜ ᱫᱚ ᱟᱹᱞᱤᱧ ᱦᱟᱱᱛᱮ ᱚᱲᱟᱜ ᱫᱤᱥᱚᱢ ᱥᱮᱜ ᱨᱮᱜᱮ ᱱᱚᱜ ᱚᱭ ᱯᱷᱟᱨᱟᱢ ᱠᱚᱞᱤᱧ ᱵᱮᱱᱟᱣᱟ ᱦᱟᱸᱜ ᱥᱩᱠᱨᱤ ᱯᱷᱟᱨᱟᱢ ᱟᱨ ᱥᱤᱢ ᱯᱷᱟᱨᱟᱢ ᱦᱟᱸᱜ
ᱦᱟᱸ ᱦᱟᱸ ᱦᱮᱸ ᱜᱚᱝᱠᱮ ᱴᱷᱤᱠᱵᱤᱱ ᱞᱟᱹᱭ ᱟᱠᱣᱟ ᱟᱹᱞᱤᱧ ᱦᱚᱸ ᱢᱤᱫ ᱥᱚᱢᱚᱭ ᱫᱚᱞᱤᱧ ᱪᱟᱞᱟᱣ ᱞᱮᱱ ᱛᱟᱦᱮᱸᱜ ᱵᱟᱨᱦᱮ ᱥᱮᱱ ᱚᱱᱟᱠᱚ ᱢᱟᱥᱮ ᱵᱟᱨ ᱵᱚᱪᱷᱚᱨ ᱞᱤᱧ ᱛᱟᱦᱮᱸ ᱞᱮᱱ ᱛᱟᱦᱮᱸᱫ ᱤᱱᱟᱹ ᱛᱮᱜᱮ ᱚᱱᱟ ᱡᱟᱦᱟᱸ
ᱠᱚᱞᱤᱧ ᱞᱟ ᱚᱪᱚ ᱟᱠᱟᱜᱼᱟ ᱱᱚᱣᱟᱠᱚ ᱦᱟᱹᱠᱩᱠᱞᱤᱧ ᱪᱟᱥᱮᱜ ᱠᱚᱣᱟ ᱾ ᱢᱟ ᱱᱤᱭᱟᱹ ᱛᱮᱜᱮ ᱦᱟᱸᱜ ᱱᱚᱜᱼᱚᱭ ᱪᱟᱞᱟᱜ ᱠᱟᱱᱟ ᱟᱫᱚ ᱤᱱᱟᱹ ᱛᱮᱜᱮ ᱦᱟᱸᱜ
ᱟᱪᱪᱷᱟ ᱛᱟᱦᱟᱞᱮ ᱦᱟᱜ ᱵᱮᱥ ᱜᱮ ᱢᱟᱱᱮ ᱵᱩᱭᱥᱟᱹᱜᱼᱟ ᱟᱫᱚ ᱱᱚᱜᱼᱚᱭ ᱡᱚᱢ ᱢᱟᱱᱮ ᱩᱱᱠᱩ ᱡᱚᱢ ᱮᱢᱟ ᱠᱚ ᱦᱩᱭᱩᱜᱼᱟ ᱛᱚ ᱠᱟᱹᱴᱤᱡ ᱠᱷᱚᱨᱪᱟ ᱧᱚᱜᱚᱜᱼᱟ ᱟᱨᱠᱤ
ᱦᱮᱸ ᱦᱮᱸ ᱵᱮᱥ ᱧᱚᱜ ᱮᱢ ᱦᱟᱨᱟ ᱞᱮᱠᱚ ᱠᱷᱟᱱ ᱟᱫᱚ ᱞᱟᱵᱷ ᱫᱚᱠᱚ ᱞᱟᱵᱷ ᱪᱚ ᱢᱮᱜᱮᱭᱟ ᱾
ᱟᱪᱪᱷᱟ ᱟᱫᱚ ᱟᱹᱵᱤᱱ ᱪᱮᱜ ᱞᱮᱠᱟᱵᱤᱱ ᱟᱫᱚ ᱟᱹᱵᱤᱱ ᱪᱮᱜ ᱞᱮᱠᱟ ᱵᱤᱱ ᱮᱰᱵᱮᱱ ᱢᱟᱱᱮ ᱤᱱᱵᱷᱮᱥᱴ ᱟᱵᱤᱱ ᱪᱮᱫ ᱞᱮᱠᱟ ᱯᱚᱭᱥᱟ ᱵᱤᱱ ᱠᱷᱚᱨᱪᱟ ᱠᱷᱟᱡ ᱛᱚ ᱚᱱᱠᱟ ᱯᱷᱚᱞ ᱵᱤᱱ ᱧᱟᱢᱟ
ᱴᱷᱤᱠ ᱴᱷᱤᱠ ᱟᱨ ᱡᱟᱦᱟᱸᱞᱤᱧ ᱧᱮᱞ ᱵᱟᱲᱟ ᱟᱠᱟᱫ ᱠᱚᱣᱟ ᱚᱱᱟ ᱥᱩᱠᱨᱤ ᱯᱷᱟᱨᱟᱢ ᱠᱷᱩᱞᱟᱹᱣ ᱛᱮᱦᱚᱸ ᱟᱹᱰᱤ ᱡᱳᱨ ᱠᱚ ᱯᱚᱲᱛᱟ ᱟᱠᱟᱫ ᱜᱮᱭᱟ ᱠᱟᱹᱢᱤ ᱵᱤᱱ ᱠᱷᱩᱞᱟᱹᱣ ᱞᱮᱠᱷᱟᱱ ᱵᱤᱱ ᱯᱚᱲᱛᱟᱭ ᱜᱮᱭᱟ ᱦᱟᱸᱜ
ᱧᱮᱞ ᱵᱟᱲᱟ ᱠᱟᱛᱮᱫ ᱜᱮᱞᱤᱧ ᱰᱤᱥᱟᱭᱤᱰ ᱟᱠᱟᱜ ᱡᱮ ᱵᱟᱝ ᱱᱚᱣᱟ ᱢᱤᱫᱴᱮᱱ ᱠᱟᱹᱢᱤ ᱦᱩᱭᱩᱜ ᱜᱮ
ᱟᱹᱞᱤᱧ ᱦᱚᱸ ᱥᱩᱠᱨᱤ ᱜᱮᱞᱤᱧ ᱤᱭᱟᱹ ᱠᱚᱣᱟ ᱢᱮᱱᱛᱮ ᱟᱫᱚ ᱧᱮᱞᱮᱫ ᱡᱟᱭᱜᱟ ᱠᱚ